ᱦᱮᱸ
ᱦᱮᱸ ᱨᱚᱲ ᱞᱤᱧ ᱟᱡᱚᱢ ᱮᱫ ᱜᱮᱭᱟ ᱟᱹᱞᱤᱧᱟᱜ ᱟᱸᱡᱚᱢᱚᱜ ᱠᱟᱱᱟ ᱥᱮ ᱵᱟᱝ
ᱦᱳᱭ ᱦᱳᱭ ᱟᱹᱰᱤ ᱢᱚᱡᱽ ᱜᱮᱞᱤᱧ ᱟᱸᱡᱚᱢᱮᱜ-ᱟ
ᱟᱪᱪᱷᱟ ᱢᱚᱡᱽ ᱜᱮ ᱟᱸᱡᱚᱢ ᱞᱮᱱ ᱠᱷᱟᱡ ᱜᱮ ᱵᱷᱟᱜᱤᱜᱼᱟ ᱟᱫᱚᱼᱼ ᱠᱟᱛᱷᱟ ᱠᱟᱛᱷᱟ ᱛᱮᱜᱮ ᱮᱠᱟᱞ ᱚᱠᱛᱚ ᱜᱮ ᱵᱟᱞᱟᱝ ᱵᱩᱡᱷᱟᱹ ᱫᱟᱲᱮᱭ ᱟᱫᱟ ᱟᱹᱰᱤ ᱩᱥᱟᱹᱨᱟ ᱜᱮ ᱪᱟᱵᱟᱭ ᱮᱱᱟ ᱟᱫᱚ ᱦᱮᱸ ᱢᱟ ᱮᱱᱟᱱ ᱪᱮᱫ ᱵᱮᱱ ᱞᱟᱹᱭ ᱮᱫ ᱠᱟᱱ ᱛᱟᱦᱮᱱᱟ ᱢᱟ ᱟᱫᱚ ᱦᱟᱸᱜ ᱞᱟᱦᱟ ᱥᱮᱫ ᱞᱟᱹᱭᱵᱮᱱ ᱟᱫᱚ ᱦᱟᱸᱜ ᱟᱹᱞᱤᱧ ᱞᱤᱧ ᱞᱟᱹᱭᱟᱹ ᱟᱨᱦᱚᱸ
ᱦᱩᱸ ᱪᱮᱫ ᱞᱤᱧ ᱞᱟᱹᱭᱮᱫ ᱛᱟᱦᱮᱱᱟ ᱚᱱᱟ ᱦᱚᱸ ᱵᱟᱝᱞᱤᱧ ᱩᱭᱦᱟᱹᱨᱮᱫᱼᱟ ᱛᱚᱵᱮ ᱱᱤᱛᱚᱜ ᱡᱟᱦᱟᱸ ᱞᱤᱧ ᱞᱟᱹᱭᱫᱟ ᱚᱱᱟ ᱢᱮᱱᱮᱫ ᱛᱟᱦᱮᱱᱟ ᱞᱤᱧ ᱟᱵᱚᱣᱟᱜ ᱯᱟᱹᱨᱥᱤ ᱵᱟᱨᱮᱛᱮ ᱢᱤᱫ ᱵᱟᱨ ᱠᱟᱛᱷᱟ ᱨᱚᱲ ᱞᱮᱠᱷᱟᱱ ᱫᱚ ᱪᱮᱫ ᱞᱮᱠᱟ ᱜᱟᱱ ᱠᱚᱜᱼᱟ
ᱦᱮᱸ ᱯᱟᱹᱨᱥᱤ ᱵᱟᱨᱮᱛᱮ ᱦᱟᱸᱜ ᱨᱚᱲ ᱵᱮᱱ ᱟᱫᱚ ᱟᱹᱞᱤᱧ ᱫᱚ ᱤᱱᱟᱹᱜ ᱫᱚ ᱵᱟᱹᱞᱤᱧ ᱵᱟᱲᱟᱭᱟ ᱟᱫᱚ ᱦᱮᱸ ᱢᱟ ᱡᱟᱜᱮ ᱮᱱᱦᱚᱸ ᱞᱤᱧ ᱵᱟᱲᱟᱭᱟ ᱚᱱᱟ ᱠᱷᱚᱡ ᱜᱮ ᱦᱟᱸᱜ ᱡᱟᱼᱼ ᱞᱟᱹᱭᱟᱹ ᱞᱟᱹᱭ ᱟᱞᱤᱧ ᱦᱮᱸ ᱢᱟ ᱟᱫᱚ ᱞᱟᱹᱭ ᱵᱮᱱ ᱟᱵᱮᱱ ᱦᱚᱸ
ᱦᱳᱭ ᱟᱫᱚ ᱢᱮᱱᱮ ᱟᱹᱞᱤᱧ ᱛᱟᱦᱚᱞᱮ ᱥᱟᱱᱛᱟᱲᱤ ᱯᱟᱹᱨᱥᱤ ᱛᱮ ᱚᱞ ᱯᱟᱲᱦᱟᱣ ᱠᱚ ᱟᱯᱮ ᱴᱚᱴᱷᱟ ᱠᱚᱨᱮ ᱥᱮ ᱟᱯ ᱟᱯᱮ ᱥᱩᱨ ᱠᱚᱨᱮ ᱫᱚ ᱪᱮᱫ ᱞᱮᱠᱟ ᱪᱟᱞᱟᱜ ᱠᱟᱱᱟ ᱥᱮ ᱵᱟᱝ ᱜᱮ?
ᱥᱟᱱᱛᱟᱞᱤ ᱪᱮᱫ ᱵᱮᱱ ᱞᱟᱹᱭ ᱠᱮᱫᱟ?
ᱥᱟᱱᱛᱟᱞᱤ ᱯᱟᱹᱨᱥᱤ ᱛᱮ ᱢᱟᱱᱮ ᱥᱟᱱᱛᱟᱞᱤ ᱵᱷᱟᱥᱟ ᱛᱮ ᱾
ᱦᱮᱸ ᱾ ᱟᱹᱰᱤ ᱱᱟᱯᱟᱭ ᱠᱟᱛᱷᱟ ᱟᱨ ᱟᱞᱮ ᱥᱮᱫ ᱡᱚᱠᱷᱚᱱ ᱵᱮᱱ ᱞᱟᱹᱭᱟ ᱛᱚ ᱟᱞᱮ ᱥᱮᱫ ᱫᱚ ᱱᱚᱜᱼᱚᱭ ᱪᱟᱞᱟᱜ ᱠᱟᱱ ᱜᱮᱭᱟ ᱪᱟᱞᱟᱣ ᱠᱟᱛᱮᱫ ᱫᱚ ᱵᱚᱞᱮ ᱚᱱᱟ ᱚᱞ ᱪᱤᱠᱤ ᱵᱟᱹᱭ ᱵᱟᱹᱭ ᱛᱮ ᱚᱱᱟ ᱢᱮᱱ ᱜᱮᱭᱟᱢ ᱚᱱᱟ ᱩᱤᱥᱠᱩᱞ ᱠᱚᱨᱮ ᱦᱚᱸᱠᱚ ᱞᱟᱹᱜᱩᱭᱮᱫᱟ, ᱟᱫᱚ ᱱᱮᱛᱟᱨ ᱫᱚ ᱦᱟᱸᱜ ᱡᱚᱠᱷᱚᱱᱮᱢ ᱞᱟᱹᱭᱟ ᱥᱟᱱᱛᱟᱞᱤ ᱫᱚ ᱪᱟᱞᱟᱜ ᱠᱟᱱ ᱜᱮᱭᱟ ᱢᱤᱫᱴᱮᱱ ᱥᱤ ᱵᱤ ᱮᱥ ᱥᱤ ᱠᱤᱛᱟᱹᱵ ᱩᱰᱩᱝ ᱠᱟᱱᱟ, ᱟᱫᱚ ᱚᱱᱟ ᱫᱚ ᱦᱟᱸᱜ ᱤᱧ ᱧᱮᱞ ᱟᱠᱟᱫᱟ ᱚᱱᱟ ᱫᱮᱵᱱᱟᱜᱤᱨᱤ ᱛᱮ ᱦᱟᱸᱜ ᱢᱮᱱᱟᱜ ᱟᱠᱟᱫᱟ ᱵᱚᱞᱮ ᱚᱠᱟ ᱚᱞ ᱪᱤᱠᱤ ᱛᱮ ᱵᱟᱹᱱᱩᱜᱼᱟ, ᱟᱫᱚ ᱚᱱᱟ ᱥᱤ ᱵᱤ ᱮᱥ ᱥᱤ ᱡᱚᱠᱷᱚᱱ ᱡᱟᱦᱟᱱᱟᱜ ᱜᱮ ᱵᱚᱞᱮ ᱫᱮᱣᱱᱟᱜᱨᱤ ᱞᱤᱯᱤ ᱛᱮ ᱦᱟᱸᱜ ᱢᱮᱱᱟᱜᱼᱟ ᱟᱫᱚ ᱨᱚᱲ ᱫᱚ ᱦᱟᱸᱜ ᱥᱟᱱᱛᱟᱞᱤ ᱛᱮᱜᱮ ᱡᱚᱛᱚ ᱜᱮ ᱟᱫᱚ ᱫᱮᱣᱱᱟᱜᱨᱤ ᱞᱤᱯᱤ ᱟᱫᱚ ᱚᱱᱟᱜᱮ ᱥᱩᱵᱤᱫᱟ ᱢᱮᱱᱟᱜᱼᱟ, ᱟᱫᱚ ᱟᱯᱮᱥᱮᱫ ᱪᱮᱫ ᱞᱮᱠᱟ ᱚᱱᱠᱟ ᱚᱞ ᱪᱤᱠᱤ ᱢᱮᱱᱟᱜᱼᱟ ᱥᱮ ᱵᱚᱞᱮ ᱫᱮᱣᱱᱟᱜᱨᱤ ᱞᱤᱯᱤ ᱛᱮ ᱥᱮ ᱪᱮᱫ ᱞᱮᱠᱟ?
ᱦᱳᱭ ᱟᱞᱮ ᱥᱮᱱ ᱦᱚᱸ ᱢᱮᱱᱟᱜ ᱜᱮᱭᱟ ᱚᱱᱟ ᱟᱞᱮ ᱥᱮᱱ ᱫᱚ ᱫᱮᱣᱱᱟᱜᱨᱤ ᱫᱚ ᱦᱟᱸᱜ ᱵᱟᱹᱱᱩᱜ ᱟᱠᱟᱫᱟ ᱛᱚᱵᱮ ᱥᱟᱱᱛᱟᱞᱤ ᱛᱮ ᱚᱞ ᱯᱟᱲᱦᱟᱣ ᱫᱚ ᱚᱱᱠᱟ ᱤᱛᱩᱱ ᱟᱥᱲᱟ ᱠᱚᱨᱮ ᱦᱩᱭᱩᱜ ᱠᱟᱱ ᱜᱮᱭᱟ ᱛᱚᱵᱮ ᱚᱱᱠᱟ ᱢᱤᱫ ᱪᱟᱱᱟᱪ ᱠᱷᱚᱱ ᱫᱚ ᱦᱟᱸᱜ ᱵᱟᱝ ᱠᱚ ᱞᱟᱹᱜᱩ ᱟᱠᱟᱫᱟ ᱱᱤᱛ ᱫᱷᱟᱹᱨᱤᱡ ᱛᱮ ᱛᱚᱵᱮ ᱚᱱᱮ ᱟᱨᱮ ᱪᱟᱱᱟᱪ ᱢᱮᱱᱫᱚ ᱱᱟᱭᱤᱱ ᱠᱷᱚᱱ ᱫᱚ ᱦᱟᱸᱜ ᱚᱞ ᱪᱤᱠᱤ ᱛᱮ ᱚᱞᱚᱜ ᱜᱟᱱᱚᱜ ᱠᱟᱱ ᱜᱮᱭᱟ ᱥᱮ ᱯᱟᱲᱦᱟᱜ ᱦᱚᱸ ᱜᱟᱱᱚᱜ ᱠᱟᱱ ᱜᱮᱭᱟ ᱾
ᱦᱮᱸ ᱟᱹᱰᱤ ᱱᱟᱯᱟᱭ ᱟᱫᱚ ᱚᱱᱠᱟ ᱜᱮ ᱦᱟᱸᱜ ᱟᱹᱞᱤᱧ ᱫᱚ ᱤᱱᱟᱹᱜ ᱜᱟᱡᱟᱠ ᱫᱚ ᱦᱟᱸᱜ ᱵᱟᱹᱞᱤᱧ ᱵᱟᱲᱟᱭ ᱜᱮᱭᱟ ᱦᱟᱸᱜ ᱚᱞ ᱪᱤᱠᱤ ᱫᱚ, ᱟᱫᱚ ᱚᱱᱮ ᱠᱚ ᱢᱮᱱ ᱞᱮᱠᱟ ᱟᱯᱱᱟᱨ ᱵᱟᱧᱪᱟᱣ ᱥᱮ ᱵᱚᱞᱮ ᱟᱹᱰᱤ ᱜᱷᱟᱹᱲᱤᱡ ᱞᱟᱜᱟᱜᱼᱟ ᱵᱚᱞᱮ ᱚᱱᱟ ᱡᱟᱦᱟᱱᱟᱜ ᱤᱭᱟᱹ ᱞᱟᱹᱜᱤᱫ ᱜᱮ ᱟᱫᱚ ᱚᱱᱮ ᱠᱚ ᱢᱮᱱᱟ ᱚᱱᱟ ᱛᱮᱫᱚ ᱵᱟᱹᱞᱤᱧ ᱠᱟᱹᱴᱤᱡ ᱠᱷᱚᱡ ᱦᱚᱸ ᱩᱱᱟᱹᱜ ᱡᱟᱹᱥᱛᱤ ᱵᱟᱹᱞᱤᱧ ᱥᱮᱬᱟ ᱞᱮᱫ ᱛᱮ ᱚᱱᱟᱛᱮ ᱩᱱᱟᱹᱜ ᱡᱟᱹᱥᱛᱤ ᱵᱟᱰᱟᱭ ᱫᱚ ᱵᱟᱹᱱᱩᱜᱼᱟ, ᱟᱫᱚ ᱮᱱᱦᱚᱸ ᱵᱚᱞᱮ ᱚᱱᱮ ᱠᱚ ᱢᱮᱱᱟ ᱵᱚᱞᱮ ᱡᱚᱛᱚ ᱟᱢᱟᱜ ᱟᱯᱱᱟᱨ ᱵᱟᱧᱪᱟᱣ ᱫᱚᱞᱤᱧ ᱵᱟᱲᱟᱭ ᱜᱮᱭᱟ ᱦᱟᱜ ᱥᱮ ᱡᱚᱛᱚᱣᱟᱜ ᱜᱮᱞᱤᱧ ᱧᱮᱞ ᱴᱷᱤᱠ ᱜᱮᱭᱟ ᱵᱟ ᱜᱷᱟᱹᱲᱤᱡ ᱜᱷᱟᱹᱲᱤᱡ ᱧᱚᱜ ᱛᱷᱚᱲᱟ ᱜᱟᱱ ᱛᱩᱨᱟᱹᱛ ᱛᱩᱨᱟᱹᱛ ᱚᱱᱠᱟ ᱵᱟᱝ ᱟᱫᱚ ᱟᱵᱮᱱ ᱜᱮ ᱦᱟᱸᱜ ᱞᱟᱹᱭ ᱵᱮᱱ ᱪᱮᱫ ᱞᱮᱠᱟ ᱚᱱᱠᱟ?
ᱦᱳᱭ ᱟᱹᱞᱤᱧ ᱦᱚᱸ ᱚᱱᱠᱟ ᱫᱚ ᱚᱞ ᱪᱤᱠᱤ ᱫᱚ ᱦᱟᱸᱜ ᱵᱟᱲᱟᱭ ᱟᱠᱟᱫ ᱜᱮᱭᱟᱞᱤᱧ ᱚᱱᱠᱟ ᱫᱚ ᱰᱷᱮᱨ ᱠᱟᱹᱴᱤᱡ ᱠᱷᱚᱱ ᱫᱚ ᱵᱟᱝᱞᱤᱧ ᱥᱮᱬᱟ ᱫᱟᱲᱮ ᱟᱠᱟᱟᱜᱼᱟ, ᱛᱚᱵᱮ ᱚᱱᱠᱟ ᱠᱟᱹᱴᱤᱡ ᱞᱟᱹᱴᱩ ᱧᱚᱜ ᱠᱟᱛᱮ ᱞᱤᱧ ᱥᱮᱬᱟ ᱠᱟᱫ ᱜᱮᱭᱟ, ᱟᱨ ᱚᱞ ᱦᱚᱸᱞᱤᱧ ᱫᱟᱲᱮᱜ ᱠᱟᱱ ᱜᱮᱭᱟ, ᱟᱨ ᱯᱟᱲᱦᱟᱣ ᱦᱚᱸᱞᱤᱧ ᱫᱟᱲᱮᱭᱟᱜ ᱠᱟᱱ ᱜᱮᱭᱟ,
ᱚᱱᱟ ᱦᱚᱛᱮᱛ ᱛᱮ ᱚᱱᱟ ᱚᱱᱟ ᱠᱚᱨᱮᱱᱟᱜ ᱫᱚ ᱚᱱᱠᱟᱱᱟᱜ ᱮᱴᱠᱮᱴᱚᱬᱮ ᱫᱚ ᱵᱟᱹᱱᱩᱜ ᱟᱠᱟᱫ ᱛᱟᱹᱟᱞᱤᱧᱟ ᱚᱱᱟ ᱚᱞ ᱪᱤᱠᱤ ᱯᱟᱲᱦᱟᱣ ᱠᱚᱨᱮᱱᱟᱜ ᱫᱚ ᱦᱟᱸᱜ ᱾
ᱟᱪᱪᱷᱟ ᱾ ᱟᱫᱚ ᱟᱹᱞᱤᱧ ᱦᱚᱸ ᱚᱱᱟ ᱠᱚᱫᱚ ᱡᱚᱛᱚ ᱞᱤᱧ ᱫᱟᱲᱮᱭᱟᱜᱼᱟ ᱚᱞ ᱦᱚᱸ, ᱥᱮ ᱯᱟᱲᱦᱟᱣ ᱦᱚᱸ ᱦᱟᱸᱜ ᱟᱫᱚ ᱚᱱᱮ ᱠᱚ ᱢᱮᱱ ᱚᱱᱟ ᱛᱷᱚᱲᱟ ᱥᱚᱢᱚᱭ ᱞᱟᱜᱟᱣ ᱟᱹᱞᱤᱧᱟ ᱢᱮᱱ ᱠᱮᱫᱟᱢ ᱵᱚᱞᱮ ᱟᱵᱮᱱ ᱡᱩᱫᱤ ᱢᱤᱫᱴᱮᱱ ᱢᱤᱫ ᱯᱮᱡᱽ ᱵᱮᱱ ᱚᱞ ᱥᱟᱹᱛᱟ ᱛᱚ ᱚᱱᱟᱨᱮ ᱟᱵᱮᱱ ᱞ ᱡᱟᱦᱟᱱᱟᱜ ᱨᱚᱲ ᱠᱟᱛᱮᱫ ᱟᱵᱮᱱ ᱞᱟᱜᱟᱣ ᱟᱵᱮᱱ ᱠᱷᱟᱱ ᱡᱩᱫᱤ ᱫᱚᱥ ᱢᱤᱱᱤᱴ ᱦᱟᱸᱜ ᱛᱚ ᱟᱹᱞᱤᱧ ᱫᱚ ᱚᱸᱰᱮ ᱫᱚ ᱵᱤᱥ ᱢᱤᱱᱤᱴ ᱞᱟᱜᱟᱣ ᱟᱹᱞᱤᱧᱟ ᱚᱱᱮ ᱚᱱᱠᱟ ᱠᱟᱛᱷᱟ ᱠᱟᱱᱟ ᱚᱱᱮ ᱚᱱᱠᱟᱱᱟᱜ,
ᱟᱫᱚ ᱵᱚᱞᱮ ᱛᱩᱨᱟᱹᱛ ᱫᱚ ᱚᱱᱠᱟ ᱵᱟᱝ ᱦᱩᱭᱩᱜᱼᱟ ᱨᱚᱲ ᱞᱮᱠᱟ ᱛᱷᱚᱲᱟ ᱧᱮᱞ ᱴᱷᱤᱠ ᱦᱩᱭᱩᱜᱼᱟ ᱟᱪᱪᱷᱟ ᱱᱚᱣᱟ ᱫᱚ ᱱᱚᱣᱟ, ᱦᱟᱱᱟ ᱫᱚ ᱦᱟᱱᱟ ᱟᱪᱪᱷᱟ ᱱᱚᱣᱟ ᱦᱩᱭᱱᱟ ᱱᱤᱛᱚᱜ ᱫᱚ, ᱯᱤᱨ ᱱᱚᱣᱟ ᱚᱱᱠᱟ ᱟᱫᱚ ᱟᱹᱰᱤ ᱱᱟᱯᱟᱭ ᱛᱮᱫᱚ ᱦᱟᱸᱜ ᱵᱟᱹᱞᱤᱧ ᱵᱟᱲᱟᱭᱟ ᱵᱚᱞᱮ ᱯᱷᱟᱴ ᱯᱷᱷᱤᱴ ᱱᱚᱣᱟ ᱫᱚ ᱱᱚᱣᱟ ᱠᱟᱱᱟ ᱦᱮᱸ ᱱᱚᱣᱟ ᱠᱟᱱᱟ ᱱᱚᱣᱟ ᱫᱚ ᱚᱱᱠᱟ ᱫᱚ ᱦᱟᱸᱜ ᱵᱟᱝ ᱦᱩᱭ ᱠᱟᱱᱟ ᱱᱤᱛ ᱫᱷᱟᱹᱵᱤᱡ ᱫᱚ᱾ ᱫᱷᱤᱨᱮ ᱫᱷᱤᱨᱮ ᱦᱟᱸᱜ ᱱᱚᱜᱼᱚᱭ ᱱᱤᱛᱚᱜᱜ ᱦᱟᱜ ᱪᱟᱞᱟᱜ ᱠᱟᱱᱟ ᱛᱮᱭᱟᱨᱤ ᱚᱱᱟ ᱞᱟᱹᱜᱤᱫ ᱛᱮ ᱡᱮ ᱱᱤᱭᱟᱹ ᱵᱟᱫ ᱚᱱᱠᱟᱞᱤᱧ ᱵᱟᱲᱟᱭ ᱡᱮ ᱚᱞ ᱨᱮᱭᱟᱜ ᱠᱟᱹᱢᱤ ᱢᱮᱱᱟᱜᱼᱟ ᱟᱫᱚ ᱚᱱᱟ ᱤᱭᱟᱹᱛᱮ ᱦᱟᱸᱜ ᱵᱟᱹᱭ ᱵᱟᱹᱭᱛᱮ ᱱᱚᱜᱚᱭ ᱪᱮᱫᱩᱜᱚᱜ ᱦᱩᱭᱩᱜ ᱠᱟᱱᱟ ᱟᱨ ᱱᱚᱜᱼᱚᱭ ᱱᱤᱛᱚᱜ ᱫᱚ ᱦᱟᱸᱜ ᱛᱷᱚᱲᱟ ᱤᱥᱯᱤᱰ ᱵᱟᱲᱦᱟᱣ ᱧᱚᱜ ᱠᱟᱱᱟ ᱟᱵᱮᱱᱟᱜ
ᱦᱳᱭ ᱦᱳᱭ, ᱦᱳᱭ ᱟᱹᱞᱤᱧ ᱫᱚ ᱦᱟᱸᱜ ᱚᱱᱠᱟ ᱚᱱᱠᱟ ᱫᱚ ᱦᱟᱸᱜ ᱚᱞ ᱛᱮᱦᱚᱸ ᱚᱱᱠᱟ ᱫᱚ ᱥᱤᱥᱯᱤᱰ ᱢᱮᱱᱟᱜ ᱛᱟᱹᱞᱤᱧ ᱜᱮᱭᱟ ᱟᱨ ᱯᱟᱲᱦᱟᱣ ᱛᱮᱦᱚᱸ ᱚᱱᱠᱟ ᱫᱚ ᱢᱮᱱᱟᱜ ᱟᱠᱟᱫ ᱜᱮᱭᱟ ᱚᱱᱟ ᱤᱫᱤ ᱠᱟᱛᱮᱫ ᱫᱚ ᱦᱟᱸᱜ ᱩᱱᱟᱹᱜ ᱮᱸᱴᱠᱮᱴᱚᱬᱮ ᱫᱚ ᱵᱟᱹᱱᱩᱜ ᱠᱟᱫᱟ᱾ ᱟᱫᱚ ᱡᱩᱫᱤ ᱦᱟᱸᱜ ᱢᱟᱱᱮ ᱡᱟᱦᱟᱸ ᱵᱮᱤᱱ ᱞᱟᱹᱭ ᱠᱮᱫ ᱯᱚᱨᱮ ᱛᱮ ᱡᱟᱦᱟᱸ ᱚᱱᱟ ᱡᱩᱫᱤ ᱦᱩᱭᱩᱜ ᱜᱮᱭᱟ ᱛᱟᱦᱚᱞᱮ ᱦᱟᱸᱜ ᱮᱴᱠᱮᱴᱚᱬᱮ ᱫᱚ ᱵᱟᱝ ᱦᱩᱭᱩᱜ ᱛᱟᱹᱞᱤᱧᱟ᱾ ᱚᱞ ᱪᱤᱠᱤ ᱚᱞ ᱨᱮ
ᱟᱫᱚ ᱟᱹᱞᱤᱧᱟᱜ ᱦᱚᱸ ᱚᱱᱠᱟ ᱮᱴᱠᱮᱴᱚᱬᱮ ᱫᱚ ᱦᱟᱸᱜ ᱵᱟᱝ ᱦᱩᱭᱩᱜᱼᱟ ᱟᱨ ᱚᱱᱟ ᱢᱟ ᱮᱭᱥᱮ ᱠᱟᱹᱢᱤ ᱠᱟᱱᱜᱮ ᱟᱢ ᱛᱤᱨᱮᱢ ᱥᱟᱹᱛᱟᱜ ᱟᱢ ᱵᱟᱲᱟᱭᱟ ᱚᱱᱟᱫᱚ᱾
ᱟᱫᱚ ᱥᱚᱢᱚᱭ ᱞᱟᱜᱟᱜ ᱜᱮᱭᱟ ᱛᱷᱚᱲᱟ ᱜᱟᱱ ᱦᱟᱸᱜ ᱚᱱᱮ ᱠᱚ ᱢᱮᱱᱟ ᱟᱫᱚ ᱪᱤᱠᱟᱭᱟᱢ ᱮᱱᱦᱚᱸ᱾ ᱠᱟᱹᱢᱤᱢ ᱢᱮᱱ ᱠᱟᱜ ᱠᱷᱟᱡ ᱫᱚ ᱚᱱᱟ ᱦᱩᱭᱩᱜ ᱜᱮᱭᱟ ᱱᱟᱯᱟᱭ ᱛᱮᱜᱮ᱾
ᱦᱮᱸ ᱦᱮᱸ
ᱟᱫᱚ ᱟᱯᱮ ᱥᱮᱫ ᱚᱱᱠᱟ ᱤᱥᱠᱩᱞ ᱚᱲᱟᱜ ᱠᱚᱨᱮ ᱚᱞ ᱪᱤᱠᱤ ᱛᱮᱠᱚ ᱚᱞ ᱵᱟᱲᱟᱣ ᱠᱟᱜᱼᱟ ᱥᱮ ᱵᱟᱝ ᱤᱥᱠᱩᱞ ᱠᱚᱨᱮ ᱦᱟᱸᱜ ᱟᱞᱮᱥᱮᱫ ᱫᱚ ᱢᱤᱫ ᱵᱟᱨᱤᱧ ᱧᱮᱞ ᱞᱮᱼᱟ᱾ ᱚᱞ ᱵᱟᱲᱟ ᱞᱮᱭᱼᱟ
ᱦᱳᱭ ᱟᱞᱮ ᱥᱮᱱ ᱦᱚᱸ ᱩᱱᱟᱹᱜ ᱟᱞᱮ ᱥᱩᱨ ᱩᱛᱟᱹᱨ ᱠᱚᱨᱮ ᱫᱚᱦᱟᱸᱜ ᱵᱟᱹᱱᱩᱜ ᱠᱟᱫᱟ ᱚᱱᱠᱟ᱾ ᱦᱩᱸ ᱥᱠᱩᱩᱞ ᱠᱚᱨᱮ ᱥᱮ ᱤᱛᱩᱱ ᱟᱥᱲᱟ ᱠᱚᱨᱮ ᱫᱚ ᱛᱚᱵᱮ ᱟᱞᱮ ᱠᱷᱚᱱ ᱠᱟᱹᱴ ᱠᱟᱹᱡ ᱥᱟᱺᱜᱤᱧ ᱧᱚᱜ ᱨᱮᱫᱚ ᱚᱱᱠᱟ ᱢᱮᱱᱟᱜ ᱜᱮᱭᱟ ᱢᱟᱱᱮ ᱚᱞᱪᱤᱠᱤᱛᱮ ᱚᱞ ᱯᱟᱲᱦᱟᱣ ᱜᱟᱱᱚᱜ ᱠᱟᱱᱟ ᱚᱱᱠᱟᱱᱟᱜ ᱤᱥᱠᱩᱞ ᱥᱮ ᱤᱛᱩᱱ ᱟᱥᱲᱟ᱾
ᱟᱨ ᱟᱫᱚ ᱚᱱᱟᱛᱮ ᱡᱟᱦᱟᱸᱭ ᱠᱚ ᱯᱟᱲᱦᱟᱜ ᱨᱮᱱᱟᱜ ᱤᱪᱪᱷᱟᱹ ᱢᱮᱱᱟᱜᱼᱟ ᱛᱟᱦᱚᱞᱮ ᱩᱱᱠᱩ ᱠᱚᱫᱚ ᱚᱱᱟ ᱠᱚᱨᱮᱜᱮ ᱯᱟᱲᱦᱟᱜ ᱦᱩᱭᱩᱜ ᱠᱟᱱᱟ ᱱᱮ ᱦᱚᱲ ᱠᱚᱫᱚ᱾
ᱦᱮᱸᱻ
ᱟᱨ ᱡᱟᱦᱟᱸᱭ ᱠᱚ ᱩᱱᱠᱩ ᱥᱟᱺᱜᱤᱧᱮᱫ ᱠᱚᱣᱟ ᱩᱱᱠᱩ ᱫᱚ ᱚᱱᱟ ᱛᱩᱨ ᱠᱚᱨᱮᱱᱟᱜ ᱤᱛᱩᱱ ᱟᱥᱲᱟ ᱠᱚᱨᱮ ᱜᱮ ᱠᱚ ᱯᱟᱲᱦᱟᱜ ᱠᱟᱱᱟ᱾
ᱟᱪᱪᱷᱟ ᱚᱱᱠᱟ ᱠᱟᱱ ᱜᱮᱭᱟ ᱡᱟᱜᱟ ᱡᱟᱜᱟᱛᱮ ᱟᱨ ᱟᱞᱮ ᱥᱮᱫ ᱫᱚ ᱦᱟᱸᱜ ᱟᱹᱰᱤ ᱠᱟᱡᱟᱠ ᱜᱤ ᱢᱚᱛᱞᱚᱵ ᱚᱱᱟ ᱚᱞᱪᱤᱠᱤ ᱵᱟᱹᱱᱩᱜ ᱟᱠᱟᱫᱟᱼᱟ ᱠᱟᱹᱴᱤᱡ ᱠᱷᱚᱡ ᱚᱱᱠᱟ ᱵᱟᱠᱚ ᱯᱟᱲᱦᱟᱣ ᱞᱮᱫᱼᱟ᱾ ᱛᱚ ᱚᱱᱮ ᱱᱤᱛᱚᱜ ᱫᱚᱢ ᱢᱮᱱ ᱠᱮᱭᱟ ᱫᱮ ᱚᱱᱟ ᱜᱮ ᱡᱟᱹᱥᱛᱤ ᱢᱮᱛᱟᱜ ᱟᱫᱚ ᱟᱯᱮ ᱥᱮᱫ ᱫᱚ ᱚᱠᱟᱴᱟᱜ ᱚᱱᱠᱟ ᱪᱟᱞᱟᱜ ᱠᱟᱱᱟ ᱞᱤᱯᱤ ᱠᱚᱫᱚ ᱦᱟᱸᱜ?
ᱞᱤᱯᱤ ᱠᱚᱫᱚ ᱦᱟᱸᱜ ᱟᱞᱮ ᱥᱮᱱ ᱫᱚ ᱚᱱᱠᱟ ᱡᱟᱹᱥᱛᱤ ᱞᱟᱹᱭ ᱞᱮᱠᱷᱟᱱ ᱫᱚ ᱦᱟᱸᱜ ᱦᱮᱸ ᱵᱟᱝᱞᱟ ᱞᱤᱯᱤ ᱜᱮ ᱚᱱᱠᱟ ᱫᱚ ᱪᱟᱞᱟᱜ ᱠᱟᱱᱟ ᱡᱟᱹᱥᱛᱤ ᱫᱚ ᱦᱟᱸᱜ᱾ ᱟᱫᱚ ᱚᱞ ᱪᱤᱠᱤ ᱫᱚ ᱦᱟᱸᱜ ᱢᱮᱱᱟᱜ ᱫᱚ ᱢᱮᱱᱟᱜ ᱜᱮ ᱨᱮᱦᱚᱸ ᱚᱱᱟ ᱫᱚ ᱞᱟᱛᱟᱨ ᱧᱚᱜ ᱨᱮ ᱛᱚᱵᱮ ᱚᱱᱠᱟ ᱠᱩᱨᱩᱢᱩᱴᱩ ᱟᱭᱢᱟ ᱟᱭᱢᱟ ᱜᱟᱱ ᱦᱚᱲ ᱠᱚᱜᱮ ᱚᱝᱠᱟ ᱢᱮᱱᱟᱜ ᱟᱠᱟᱜ ᱠᱚᱣᱟ ᱥᱮ ᱢᱮᱱᱟᱜ ᱵᱚᱱᱟ ᱚᱝᱠᱟ ᱦᱟᱸᱜ ᱚᱞ ᱪᱤᱠᱤ ᱦᱚᱸ ᱠᱟᱹᱴᱤᱡ ᱚᱱᱠᱟ ᱪᱮᱛᱟᱱ ᱧᱚᱜ ᱤᱫᱤ ᱨᱮᱱᱟᱜ ᱛᱚᱵᱮ ᱛᱟᱭᱚᱢ ᱫᱟᱨᱟᱢ ᱪᱮᱫ ᱪᱤᱠᱟᱹᱜ ᱠᱟᱱᱟ ᱚᱱᱟ ᱫᱚ ᱦᱟᱸᱜ ᱵᱟᱝ ᱞᱟᱹᱭᱟᱹᱜ ᱠᱟᱱᱟ ᱛᱚᱵᱮ ᱱᱤᱡᱮᱨᱟᱜ ᱪᱮᱥᱴᱟ ᱫᱚ ᱪᱟᱞᱟᱣ ᱤᱫᱤ ᱦᱩᱭᱩᱜᱼᱟ᱾
ᱦᱮᱸ ᱚᱝᱠᱟ ᱠᱟᱱ ᱜᱮᱭᱟ ᱟᱫᱚ ᱟᱵᱚ ᱪᱮᱥᱴᱟ ᱱᱤᱛᱚᱜ ᱢᱮᱱᱟᱜ ᱜᱮᱭᱟ ᱟᱭᱢᱟ ᱦᱚᱲ ᱚᱝᱠᱟ ᱦᱚᱸ ᱞᱤᱧ ᱧᱮᱞ ᱟᱠᱟᱜ ᱠᱚᱣᱟ ᱥᱮ ᱟᱭᱢᱟ ᱰᱷᱮᱨ ᱚᱱᱠᱟᱱᱟᱜ ᱠᱚ ᱪᱮᱠᱟᱭᱮᱫᱟ ᱡᱮ ᱟᱵᱚᱣᱟᱜ ᱚᱠᱟ ᱢᱮᱱᱟᱜᱼᱟ ᱚᱱᱟ ᱠᱚ ᱞᱟᱦᱟ ᱥᱮᱫ ᱠᱚ ᱤᱫᱤ ᱞᱟᱹᱜᱤᱫ ᱛᱮᱠᱚ ᱠᱩᱨᱩᱢᱩᱴᱩᱭᱮᱫᱟ᱾ ᱚᱱᱟ ᱦᱚᱸ ᱵᱷᱟᱹᱜᱤ ᱜᱮᱭᱟ ᱟᱨ ᱚᱱᱟ ᱦᱚᱸ ᱴᱷᱤᱠ ᱜᱮᱭᱟ ᱟᱫᱚ ᱢᱟ ᱦᱟᱸᱜ ᱟᱢᱜᱮ ᱞᱟᱹᱭ ᱛᱟᱞᱟᱝ ᱢᱮ ᱛᱚᱵᱮ ᱟᱯᱮᱥᱮᱫ ᱚᱝᱠᱟ ᱪᱮᱫ ᱞᱮᱠᱟ ᱠᱚ ᱪᱮᱠᱟᱭᱮᱫᱟ ᱚᱱᱟ ᱠᱚ ᱵᱟᱵᱚᱫ ᱛᱮ ᱜᱮ ᱥᱮ ᱡᱩᱫᱤᱢ ᱧᱮᱞ ᱞᱮᱠᱷᱟᱫ ᱫᱚ ᱟᱞᱮ ᱥᱮᱫ ᱫᱚ ᱵᱚᱞᱮ ᱟᱹᱰᱤ ᱡᱟᱹᱥᱛᱤ ᱦᱟᱸᱜ ᱦᱚᱲ ᱢᱮᱱᱟᱜ ᱠᱚᱣᱟ ᱡᱮ ᱚᱱᱟ ᱠᱚᱨᱮᱱᱟᱜ ᱠᱚ ᱵᱮᱱᱟᱣ ᱫᱟ ᱦᱟᱱᱟ ᱱᱟᱣᱟ ᱤᱭᱟᱹ ᱠᱚ ᱟᱨᱠᱚ ᱪᱮᱠᱟᱭᱮᱫᱟ ᱚᱱᱟ ᱠᱚ ᱞᱟᱹᱜᱤᱫ ᱛᱮ
ᱥᱚᱝᱜᱚᱴᱷᱚᱱ ᱠᱚ ᱥᱮ ᱪᱮᱫ ᱠᱚᱪᱚ
ᱮᱦᱮᱢ ᱦᱚᱭ ᱦᱚᱭ ᱟᱫᱚ ᱱᱤᱛᱚᱜ ᱫᱚ ᱢᱮᱱᱮᱜ-ᱟᱹᱧ ᱛᱟᱦᱞᱮ ᱟᱯᱮ ᱥᱮᱱ ᱫᱚ ᱚᱱᱠᱟ ᱢᱟᱱᱮ ᱵᱩᱨᱩ ᱫᱤᱥᱚᱢ ᱜᱮ ᱯᱟᱲᱟᱜ ᱠᱟᱱᱟ ᱥᱮ ᱟᱨ ᱚᱝᱠᱟ ᱤᱭᱟᱹ ᱚᱝᱠᱟ ᱯᱩᱴᱩᱨ ᱥᱮ ᱴᱟᱺᱰᱤ ᱜᱮ ᱯᱟᱲᱟᱜ ᱠᱟᱱᱟ ᱦᱟᱸᱜ
ᱦᱮᱸ ᱟᱹᱰᱤ ᱱᱟᱯᱟᱭ ᱟᱨ ᱟᱞᱮ ᱥᱮᱫ ᱡᱚᱠᱷᱚᱱᱮᱢ ᱱᱮᱞᱟ ᱛᱟᱦᱞᱮ ᱫᱚ ᱛᱟᱞᱟ ᱨᱮᱞᱮ ᱯᱟᱲᱟᱜ ᱠᱟᱱᱟ᱾ ᱟᱹᱰᱤ ᱦᱟᱸᱜ ᱵᱩᱨᱩ ᱦᱚᱸ ᱵᱟᱝ ᱟᱨ ᱟᱹᱰᱤ ᱵᱤᱞᱮᱱ ᱦᱚᱸ ᱵᱟᱝ ᱟᱫᱚ᱾ ᱪᱮᱫ ᱞᱮᱠᱟᱢ ᱢᱮᱱ ᱠᱮᱜ-ᱟ ᱟᱞᱮ ᱟᱹᱛᱩ ᱠᱷᱚᱱ ᱡᱚᱠᱷᱚᱱ ᱦᱟᱱᱛᱮᱢ ᱪᱟᱞᱟᱜ-ᱟ ᱛᱚ ᱚᱱᱟᱫᱚ ᱯᱟᱲᱟᱣᱱᱟ ᱵᱚᱞᱮ ᱪᱮᱫ ᱞᱮᱠᱟ ᱠᱚ ᱢᱮ ᱚᱱᱟ ᱫᱚ ᱯᱚᱪᱷᱤᱢ ᱥᱮᱫ ᱮᱢ ᱪᱟᱞᱟᱜ-ᱟ ᱛᱚ ᱚᱱᱟᱫᱚ ᱵᱩᱨᱩ ᱫᱤᱥᱚᱢ ᱯᱟᱲᱟᱣᱱᱟ ᱟᱨ ᱟᱞᱮ ᱟᱹᱛᱩ ᱠᱷᱚᱱ ᱡᱚᱠᱷᱚᱱ ᱯᱩᱨᱩᱵ ᱥᱮᱫ ᱮᱢ ᱪᱟᱞᱟᱜ-ᱟ ᱛᱚ ᱚᱱᱛᱮ ᱫᱚ ᱯᱩᱨᱟᱹ ᱵᱤᱞᱮᱱ ᱯᱩᱨᱟᱹ ᱵᱤᱞᱮᱱ ᱵᱚᱞᱮ ᱢᱮᱱᱟᱢ ᱱᱚᱣᱟ ᱟᱹᱛᱩ ᱠᱷᱚᱱ ᱦᱟᱱᱟ ᱟᱹᱛᱩ ᱧᱮᱞ ᱯᱟᱨᱚᱢ ᱩᱛᱟᱹᱨᱟ ᱚᱱᱮ ᱚᱝᱠᱟ ᱟᱨ ᱡᱚᱠᱷᱚᱱ ᱦᱟᱱᱟ ᱟᱹᱛᱩ ᱟᱞᱮ ᱥᱮᱫ ᱠᱷᱚᱱ ᱚᱱᱟ ᱯᱚᱪᱷᱤᱢ ᱥᱮᱫ ᱪᱟᱞᱟᱜ-ᱟ ᱛᱚ ᱯᱩᱨᱟᱹ ᱵᱩᱨᱩ ᱫᱤᱥᱚᱢ ᱢᱮᱱ ᱠᱟᱛᱮᱫ ᱫᱚ ᱵᱚᱞᱮ ᱚᱱᱛᱮ ᱫᱚ ᱪᱮᱫ ᱜᱮ ᱢᱤᱭᱟᱫ ᱛᱚᱠᱷᱚᱱ ᱦᱟᱱᱟ ᱟᱹᱛᱩ ᱠᱷᱚᱱ ᱱᱚᱣᱟ ᱟᱹᱛᱩ ᱵᱟᱢ ᱧᱮᱞ ᱧᱟᱢᱟ ᱜᱟᱡᱟᱲ ᱥᱮ ᱚᱝᱠᱟ ᱠᱷᱮᱛ ᱠᱚᱦᱚᱸ ᱪᱟᱥ-ᱵᱟᱥ ᱚᱝᱠᱟ ᱵᱟᱝ ᱦᱩᱭᱩᱜ-ᱟ ᱯᱩᱨᱟᱹ ᱵᱩᱨᱩ ᱫᱤᱥᱚᱢ ᱠᱟᱱᱟ ᱰᱩᱝᱨᱤ ᱠᱚ ᱢᱮᱱᱟᱜ-ᱟ ᱵᱩᱨᱩ ᱠᱚ ᱢᱮᱱᱟᱜ-ᱟ᱾ ᱟᱫᱚ ᱟᱯᱮ ᱥᱮᱜ ᱜᱮ ᱪᱮᱫ ᱞᱮᱠᱟᱱ ᱫᱤᱥᱚᱢ ᱯᱟᱲᱟᱣᱱᱟ ᱵᱩᱨᱩ ᱫᱤᱥᱚᱢ ᱥᱮ ᱵᱚᱞᱮ ᱵᱤᱞᱮᱱ ᱫᱤᱥᱚᱢ᱾
ᱦᱟᱸ ᱟᱞᱮ ᱥᱮᱱ ᱧᱮᱞ ᱞᱮᱠᱷᱟᱱ ᱫᱚ ᱚᱱᱠᱟ ᱫᱚ ᱟᱞᱮ ᱫᱚ ᱦᱟᱸᱜ ᱵᱩᱨᱩ ᱫᱤᱥᱚᱢ ᱜᱮᱞᱮ ᱯᱟᱲᱟᱜ ᱠᱟᱱᱟ ᱟᱞᱮ ᱥᱩᱨ ᱥᱩᱨ ᱧᱚᱜ ᱛᱮᱜᱮ ᱦᱟᱸᱜ ᱵᱤᱨ ᱠᱚ ᱢᱮᱱᱟᱜ-ᱟ ᱛᱚᱵᱮ ᱚᱱᱟ ᱵᱤᱨ ᱨᱮᱞᱮ ᱪᱟᱞᱟᱣ ᱵᱟᱲᱟᱜ ᱜᱮᱭᱟ ᱥᱟᱸ ᱟᱨ ᱚᱱᱟ ᱵᱤᱨ ᱨᱮ ᱚᱝᱠᱟ ᱟᱭᱢᱟ ᱡᱚ ᱵᱤᱞᱤ ᱠᱚ ᱧᱟᱢᱚᱜ ᱜᱮᱭᱟ᱾ ᱚᱱᱟ ᱡᱚ-ᱵᱤᱞᱤ ᱠᱚ ᱡᱚᱢ ᱵᱟᱲᱟ ᱦᱮᱸ ᱡᱮᱞᱮᱠᱟ ᱚᱝᱠᱟ ᱵᱟᱹᱨᱩ ᱵᱤᱞᱤ ᱧᱟᱢᱚᱜ ᱜᱮᱭᱟ ᱛᱮᱨᱮᱞ ᱠᱚ ᱧᱟᱢᱚᱜ ᱜᱮᱭᱟ ᱢᱮᱨᱟᱞ ᱠᱚ ᱧᱟᱢᱚᱜ ᱜᱮᱭᱟ ᱚᱱᱠᱟ ᱟᱹᱰᱤ ᱟᱢ ᱫᱟ ᱢᱮᱱᱟᱜ ᱟᱠᱟᱫᱟ ᱚᱱᱟ ᱠᱚ ᱡᱚᱢ ᱵᱟᱲᱟᱭ ᱦᱩᱭᱩᱜ-ᱟ᱾
ᱟᱪᱪᱷᱟ ᱟᱹᱰᱤ ᱱᱟᱯᱟᱭ ᱟᱨ
ᱟᱡ ᱡᱚ ᱵᱤᱞᱤ ᱠᱚᱫᱚ ᱚᱠᱟ ᱞᱮᱠᱟᱱᱟᱜ ᱦᱟᱸᱜ ᱡᱟᱹᱥᱛᱤ ᱧᱮᱞ ᱧᱟᱢᱚᱜ-ᱟ ᱠᱟᱹᱴᱤᱡ ᱡᱩᱫᱤ ᱟᱯᱮ ᱚᱱᱛᱮᱱᱟᱜ ᱮᱢ ᱞᱟᱹᱭ ᱞᱮᱠᱷᱟᱱ
ᱟᱹᱰᱤ ᱱᱟᱯᱟᱭ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱟᱭᱢᱟ ᱞᱮᱠᱟᱱ ᱟᱭᱢᱟ ᱨᱚᱠ ᱠᱚᱢᱟᱜ ᱚᱝᱠᱟ ᱡᱚ ᱵᱤᱞᱤ ᱢᱮᱱᱟᱜ ᱟᱠᱟᱫᱟ ᱢᱮᱱ ᱞᱮᱠᱷᱟᱡ ᱫᱩᱧ ᱥᱚ ᱵᱤᱞᱤ ᱛᱟᱞᱮ ᱵᱤᱞᱤ ᱟᱨ ᱠᱩᱫᱽ ᱵᱤᱞᱤ ᱪᱩᱰᱩᱜ ᱠᱚ ᱢᱮᱱᱟᱜ-ᱟ ᱯᱷᱤᱨ ᱠᱷᱤᱡᱩᱨ ᱵᱤᱞᱤ ᱦᱚᱸ ᱟᱨ ᱱᱮᱛᱟᱨ ᱢᱟ ᱱᱚᱜ-ᱚᱭ ᱩᱞ ᱵᱚᱞᱮᱜ ᱥᱤᱡᱮᱱ ᱠᱟᱱᱟ ᱛᱚ ᱩᱞ ᱵᱤᱞᱤ ᱦᱚᱸ ᱱᱚᱜ-ᱚᱭ ᱟᱹᱰᱤ ᱠᱟᱡᱟᱠ ᱜᱮ ᱧᱟᱢᱚᱜ ᱠᱟᱱᱟ ᱦᱟᱹᱴᱤᱭᱟᱹ ᱵᱟᱹᱴᱤᱭᱟᱹ ᱠᱚᱨᱮ ᱟᱨ ᱟᱯᱱᱟᱨ ᱠᱚ ᱡᱚᱠᱷᱚᱱᱮᱢ ᱨᱚᱦᱚᱭ ᱵᱟᱲᱟ ᱠᱟᱜ-ᱟ ᱛᱚ ᱚᱸᱰᱮ ᱦᱚᱸ ᱟᱢᱮᱢ ᱡᱚᱢ ᱫᱟᱲᱮᱭᱟᱜ-ᱟ ᱱᱟᱯᱟᱭ ᱛᱮ ᱟᱫᱚ ᱟᱯᱮᱥᱮᱜ ᱜᱮ ᱦᱟᱸᱜ ᱞᱟᱹᱭ ᱛᱟᱞᱟᱝ ᱢᱮ ᱪᱮᱜ ᱠᱚ ᱟᱯᱮ ᱥᱮᱜ ᱚᱱᱠᱟ ᱵᱤᱞᱤ ᱫᱤᱥᱚᱢ ᱢᱮᱱᱟᱜ ᱟᱠᱟᱜ-ᱟ᱾
ᱦᱚᱭ ᱟᱞᱮ ᱠᱚᱫᱚ ᱱᱤᱛᱚᱜ ᱫᱚ ᱦᱟᱸᱜ ᱟᱸ ᱩᱞ ᱠᱚ ᱫᱚ ᱫᱟᱨᱮ ᱠᱚᱫᱚ ᱢᱮᱱᱟᱜ ᱜᱮᱭᱟ ᱩᱞ ᱠᱚ ᱚᱱᱟ ᱡᱟᱹᱥᱛᱤ ᱜᱮ ᱵᱤᱞᱤᱜ ᱠᱟᱱᱟ᱾ ᱟᱨ ᱚᱱᱮ ᱠᱟᱱᱴᱷᱟᱲ ᱠᱚ ᱢᱮᱱᱟᱜ-ᱟ᱾ ᱟᱨ ᱚᱱᱠᱟ ᱡᱚᱡᱚ ᱡᱚᱡᱚ ᱫᱟᱨᱮ ᱠᱚ ᱢᱮᱱᱟᱜ-ᱟ᱾ ᱟᱫᱚ ᱱᱤᱛᱚᱜ ᱫᱚ ᱩᱞ ᱵᱤᱞᱤ ᱩᱞ ᱵᱤᱞᱤ ᱚᱠᱛᱚ ᱥᱮᱴᱮᱨ ᱟᱠᱟᱱᱟ ᱥᱮ ᱟᱫᱚ ᱩᱞ ᱵᱤᱞᱤ ᱫᱚ ᱦᱟᱜ ᱱᱤᱛᱚᱜ ᱫᱚ ᱟᱹᱰᱤ ᱡᱟᱹᱥᱛᱤ ᱜᱮ ᱡᱚᱢ ᱵᱟᱲᱟᱭ ᱦᱩᱭᱩᱜ ᱠᱟᱱᱟ ᱩᱞ ᱠᱚ
ᱟᱪᱪᱷᱟ ᱟᱞᱮ ᱥᱮᱫ ᱦᱚᱸ ᱱᱚᱜᱚᱭ ᱟᱹᱰᱤ ᱡᱟᱹᱥᱛᱤ ᱜᱮ ᱟᱹᱰᱤ ᱡᱟᱹᱥᱛᱤ ᱜᱮ ᱦᱟᱸᱜ ᱩᱞ ᱠᱚᱫᱚ ᱡᱚᱢ ᱵᱟᱲᱟ ᱦᱩᱭᱩᱜ, ᱠᱟᱱᱟ ᱱᱤᱛᱚᱜ ᱢᱟᱛᱚ ᱱᱚᱜᱼᱚᱭ ᱥᱟᱹᱨᱫᱤ ᱥᱮᱢ ᱢᱮᱱ ᱠᱮᱜᱟ ᱢᱩ ᱪᱮᱫ ᱥᱮᱫ ᱪᱟᱞᱟᱜ ᱠᱟᱱᱟ ᱦᱟᱸᱜ ᱵᱟᱹᱭ ᱵᱟᱹᱭ ᱛᱮ ᱩᱞ ᱠᱚᱦᱟᱸᱜ ᱪᱟᱵᱟᱜ ᱨᱮᱭᱟᱜ ᱥᱚᱢᱚᱭ ᱦᱩᱭᱩᱜᱚᱜ ᱠᱟᱱᱟ᱾
ᱟᱫᱚ ᱢᱤᱫ ᱛᱟᱨᱟ ᱜᱤᱧ ᱫᱤᱥᱟᱹᱭ ᱫᱟ ᱟᱹᱰᱤ ᱠᱟᱡᱟᱠ ᱩᱞ ᱧᱩᱨᱩ ᱵᱟᱲᱟᱭ ᱮᱱᱟ ᱟᱨ ᱦᱚᱲ ᱦᱚᱸ ᱵᱟᱠᱚ ᱡᱚᱢᱫᱟ ᱚᱱᱠᱟ᱾ ᱮᱱᱛᱮᱫ ᱡᱚᱛᱚ ᱦᱚᱲᱟᱜ ᱩᱞ ᱫᱟᱨᱮ ᱦᱚᱸ ᱢᱮᱱᱟᱜᱼᱟ ᱛᱚ ᱛᱤᱱᱟᱹᱜ ᱮᱢ ᱡᱚᱢᱟ ᱚᱱᱟ ᱠᱚ ᱠᱟᱱᱛᱟ ᱱᱮᱛᱟᱨ ᱫᱚ᱾ ᱚᱱᱟ ᱚᱱᱠᱟ ᱩᱞ ᱵᱤᱞᱤ ᱵᱟᱠᱚ ᱡᱚᱢᱫᱟ ᱟᱨ ᱥᱩᱠᱨᱤ ᱠᱚᱦᱚᱸ ᱠᱚ ᱡᱚᱢ ᱮᱫᱟ ᱥᱮ ᱢᱮᱨᱚᱢ ᱠᱚᱠᱚ ᱡᱚᱢᱫᱟ᱾ᱟᱫᱚ ᱟᱯ ᱟᱯᱮ ᱥᱮᱜ ᱚᱱᱠᱟ ᱦᱚᱲ ᱠᱚᱠᱚ ᱡᱚᱢ ᱵᱟᱲᱟᱜᱼᱟ ᱥᱮ ᱚᱱᱠᱟ ᱛᱤᱭᱟᱹᱜ ᱞᱮᱠᱷᱟᱱ ᱠᱚ ᱟᱹᱰᱤ ᱡᱟᱥᱛᱤ ᱠᱚ ᱨᱟᱸᱜᱤᱜᱼᱟ ᱥᱮ ᱡᱟᱦᱟᱭ ᱜᱮ ᱚᱱᱠᱟ ᱦᱟᱞᱟᱝ ᱢᱮ᱾
ᱵᱟᱝ ᱜᱮ᱾ ᱵᱟᱝ ᱜᱮ ᱚᱱᱠᱟ ᱫᱚ ᱦᱟᱸᱜ ᱨᱟᱸᱜᱟᱣ ᱫᱚ ᱵᱟᱝ ᱠᱚ ᱨᱟᱸᱜᱟᱣ ᱵᱟᱲᱟᱜ ᱜᱮᱭᱟ ᱛᱚᱵᱮ ᱟᱞᱮ ᱟᱹᱛᱩ ᱨᱮᱫᱚ ᱱᱚᱝᱠᱟ ᱠᱟᱱᱟ ᱡᱚᱛᱚ ᱦᱚᱲᱟᱜ ᱜᱮ ᱩᱞ ᱫᱟᱨᱮ ᱫᱚ ᱢᱮᱱᱟᱜ ᱟᱠᱟᱜ ᱜᱮᱭᱟ ᱛᱚᱵᱮ ᱩᱱᱠᱩ ᱟᱹᱛᱩ ᱨᱮ ᱦᱟᱸᱜ ᱯᱟᱹᱭᱠᱟᱹᱨ ᱠᱚᱠᱚ ᱦᱤᱡᱩᱜᱼᱟ ᱩᱱᱠᱩ ᱩᱞ ᱦᱟᱛᱟᱣ᱾ ᱦᱟᱛᱟᱣ ᱞᱟᱹᱜᱤᱫ ᱛᱚᱵᱮ ᱩᱱᱠᱩ ᱮᱢ ᱫᱚ ᱟᱞᱮ ᱟᱛᱳ ᱨᱮᱫᱚ ᱵᱟᱝ ᱜᱟᱱᱚᱜᱼᱟ ᱪᱮᱫᱟᱜ ᱥᱮ ᱟᱢ ᱡᱩᱫᱤ ᱟᱢᱟᱜ ᱩᱞ ᱮᱢ ᱟᱠᱷᱨᱤᱧ ᱠᱮᱫᱟ ᱛᱟᱦᱚᱞᱮ ᱟᱨ ᱮᱴᱟᱜ ᱩᱞ ᱮᱴᱟᱜ ᱦᱚᱲᱟᱜ ᱩᱞ ᱫᱚᱢ ᱡᱚᱢᱟ ᱛᱟᱦᱚᱞᱮ ᱚᱱᱟ ᱛᱮᱫᱚ ᱠᱚ ᱨᱟᱸᱜᱤᱜ ᱜᱮᱭᱟ ᱚᱱᱟ ᱦᱚᱛᱮᱡ ᱛᱮ ᱟᱞᱮ ᱟ ᱟᱹᱛᱩ ᱨᱮᱫᱚ ᱱᱤᱛ ᱫᱷᱟᱹᱨᱤᱡ ᱛᱮ ᱩᱞ ᱠᱚᱫᱚ ᱵᱟᱝ ᱠᱚ ᱟᱠᱷᱨᱤᱧ ᱵᱟᱲᱟᱭ ᱜᱮᱭᱟ ᱟᱨ ᱡᱩᱫᱤ ᱡᱩᱫᱤ ᱤᱧᱟᱹᱜ ᱩᱞ ᱵᱤᱞᱤ ᱮᱱᱟ ᱦᱟᱱᱤ ᱦᱚᱸ ᱦᱮᱡ ᱠᱟᱛᱮᱫ ᱡᱚᱢ ᱫᱟᱲᱮᱭᱟᱜᱼᱟ, ᱟᱭᱟᱜ ᱡᱩᱫᱤ ᱵᱤᱞᱤ ᱮᱱᱟ ᱚᱸᱰᱮ ᱦᱚᱸ ᱪᱟᱞᱟᱣ ᱠᱟᱛᱮ ᱤᱧ ᱡᱚᱢ ᱫᱟᱲᱮᱭᱟᱜᱼᱟ ᱚᱱᱮ ᱚᱱᱠᱟ ᱢᱮᱱᱟᱜᱼᱟ ᱟᱞᱮ ᱟᱹᱛᱩ ᱨᱮᱫᱚ᱾
ᱟᱪᱪᱷᱟ ᱟᱹᱰᱤ ᱱᱟᱯᱟᱭ ᱟᱨ ᱟᱞᱮ ᱥᱮᱫ ᱦᱚᱸ ᱡᱷᱚ ᱛᱚᱠᱷᱚᱱ ᱮᱢ ᱧᱮᱞᱟ ᱛᱚ ᱚᱱᱠᱟ ᱫᱚ ᱢᱮᱱᱟᱜ ᱜᱮᱭᱟ᱾ ᱟᱫᱚ ᱡᱟᱦᱟᱸᱭ ᱜᱮ ᱚᱱᱠᱟ ᱵᱤᱞᱤ ᱭᱮᱱᱟ ᱛᱚ ᱪᱟᱞᱟᱣ ᱠᱟᱛᱮᱜ ᱩᱱᱤᱭ ᱮᱢ ᱫᱟᱲᱮᱭᱟᱢᱟ ᱵᱚᱞᱮ ᱪᱟᱞᱟᱜ ᱢᱮ ᱡᱚᱢ ᱢᱮ᱾ ᱟᱨ ᱥᱮ ᱧᱩᱨᱩ ᱵᱟᱲᱟ ᱞᱮᱱᱠᱷᱟᱱ ᱢᱟ ᱡᱟᱦᱟᱸᱭ ᱜᱮ ᱦᱟᱞᱟᱝ ᱫᱟᱲᱮ ᱡᱟᱦᱟᱱ ᱤᱭᱟᱹ ᱵᱟᱹᱱᱩᱜᱼᱟ᱾ ᱟᱫᱚ ᱟᱹᱰᱤ ᱰᱷᱮᱨ ᱜᱮ ᱟᱨ ᱫᱟᱨᱮ ᱢᱮᱱᱟᱜ ᱠᱟᱫᱟ ᱟᱞᱮ ᱥᱮᱫ ᱫᱚ ᱡᱮ ᱚᱱᱟ ᱩᱞ ᱵᱤᱞᱤ ᱠᱚ ᱡᱚᱢ ᱫᱟ ᱢᱮᱱ ᱠᱟᱛᱮᱫ ᱫᱚ ᱵᱚᱞᱮ ᱯᱷᱤᱨᱤ ᱜᱮᱭᱟ ᱵᱚᱞᱮ ᱡᱟᱦᱟᱸᱭ ᱜᱮ ᱛᱤᱭᱟᱹᱜ ᱢᱮ ᱡᱚᱢ ᱢᱮ ᱡᱟᱦᱟᱸᱭ ᱜᱮ ᱡᱟᱦᱟᱸ ᱟᱛᱳ ᱨᱮᱱ ᱜᱮ ᱦᱤᱡᱩᱜ ᱢᱮ ᱚᱱᱟ ᱫᱚ ᱥᱟᱨᱠᱟᱨ ᱞᱮᱠᱟ ᱯᱟᱲᱟᱣᱱᱟ, ᱥᱟᱨᱠᱟᱨ ᱫᱚ ᱵᱟᱝ ᱵᱚᱞᱮ ᱟᱹᱛᱩ ᱨᱮᱭᱟᱜ ᱠᱟᱱ ᱜᱮᱭᱟ ᱯᱩᱨᱟᱹ ᱟᱹᱛᱩ ᱨᱮᱭᱟᱜ ᱡᱟᱦᱟᱸᱭ ᱜᱮ ᱛᱤᱭᱟᱹᱠ ᱢᱮ ᱡᱚᱢ ᱢᱮ ᱟᱫᱚ ᱚᱱᱟ ᱫᱚ ᱦᱟᱜ ᱵᱮᱨᱮᱞ ᱨᱮᱜᱮ ᱪᱟᱵᱟᱜᱼᱟ᱾ ᱜᱤᱫᱽᱨᱟᱹ ᱠᱚ ᱟᱹᱰᱤ ᱡᱟᱹᱥᱛᱤ ᱠᱚ ᱡᱚᱢ ᱜᱮᱭᱟ ᱦᱟᱜ ᱚᱱᱟ ᱠᱚ ᱩᱞ ᱫᱚ ᱟᱫᱚ ᱚᱱᱟ ᱠᱚ ᱠᱷᱟᱱᱛᱮ, ᱟᱯᱮ ᱥᱮᱫ ᱚᱱᱠᱟᱱᱟᱜ ᱵᱟᱹᱱᱩᱜᱼᱟ ᱫᱟᱨᱮ ᱠᱚ? ᱡᱮ ᱡᱟᱦᱟᱱᱟᱜ ᱡᱟᱦᱟᱸᱭ ᱜᱮ ᱪᱟᱞᱟᱜ ᱢᱮ ᱡᱚᱢ ᱢᱮ ᱛᱤᱭᱳᱜᱽ ᱢᱮ ᱚᱱᱠᱟ᱾
ᱚᱱᱠᱟ ᱫᱚ ᱦᱟᱸᱜ ᱵᱟᱹᱱᱩᱜ ᱟᱠᱟᱫᱟ ᱚᱱᱠᱟ ᱚᱱᱠᱟ ᱫᱚ ᱛᱚᱵᱮ ᱚᱱᱠᱟ ᱡᱟᱦᱟᱸᱭᱟᱜ ᱡᱩᱫᱤ ᱫᱟᱨᱮ ᱠᱟᱱᱟ ᱛᱟᱦᱚᱞᱮ ᱚᱸᱰᱮ ᱡᱚᱢ ᱞᱮᱠᱷᱟᱱ ᱚᱱᱠᱟ ᱡᱮ ᱵᱟᱹᱲᱤᱡᱚᱜᱼᱟ ᱚᱱᱠᱟ ᱫᱚ ᱦᱟᱸᱜ ᱵᱟᱝ᱾ ᱦᱩᱭ ᱠᱟᱱᱟ ᱛᱚ ᱟᱫᱚ ᱚᱱᱠᱟ ᱫᱚ ᱵᱟᱹᱱᱩᱜ ᱟᱠᱟᱫᱟ ᱡᱟᱦᱟᱸ ᱞᱮᱠᱟ ᱟᱢᱮᱢ ᱞᱟᱹᱭ ᱦᱚᱪᱚ ᱭᱮᱜᱟ᱾
ᱦᱮᱸ᱾
ᱟᱪᱪᱷᱟ᱾
ᱚᱱᱠᱟ ᱠᱟᱱ ᱜᱮᱭᱟ ᱦᱟᱸᱜ ᱟᱫᱚ ᱟᱞᱮ ᱥᱮᱫ ᱫᱚ ᱦᱟᱸᱜ ᱚᱱᱠᱟ ᱟᱭᱢᱟ ᱰᱷᱮᱨ ᱢᱮᱱᱟᱜ ᱟᱠᱟᱫᱟ ᱡᱮ ᱟᱢ ᱯᱷᱤᱨᱤ ᱛᱮᱦᱚᱢ ᱡᱚᱢ ᱫᱟᱲᱮᱭᱟᱜᱼᱟ ᱢᱮᱱ ᱠᱟᱛᱮᱫ ᱫᱚ ᱟᱢ ᱡᱚᱠᱷᱚᱱ ᱜᱟᱰᱟ ᱟᱲᱮᱢ ᱪᱟᱞᱟᱜᱼᱟ᱾ ᱛᱚ ᱚᱸᱰᱮ ᱟᱭᱢᱟ ᱞᱮᱠᱟᱱ ᱚᱱᱠᱟᱱ ᱫᱟᱨᱮ ᱢᱮᱱᱟᱜ ᱠᱟᱫᱟ ᱩᱞ ᱫᱟᱨᱮ ᱵᱚᱞᱮ ᱟᱫᱚ ᱚᱱᱟ ᱫᱚ ᱵᱟᱝ ᱥᱤᱵᱤᱞᱟ ᱵᱚᱞᱮ᱾ ᱥᱤᱵᱤᱞᱟᱜ ᱛᱟᱦᱮᱱ ᱠᱷᱟᱱ ᱫᱚ ᱚᱱᱟ ᱫᱚ ᱠᱟᱹᱴᱤᱡ ᱨᱮᱜᱮ ᱢᱮᱱᱟᱱ ᱵᱮᱨᱮᱞ ᱨᱮᱜ ᱜᱤᱫᱽᱨᱟᱹ ᱠᱚ ᱡᱚᱢ ᱪᱟᱵᱟᱭᱟ ᱟᱨ ᱡᱚᱡᱚ ᱡᱚᱡᱚ ᱥᱟᱨᱮᱡ ᱵᱟᱲᱟ ᱠᱚᱜᱟ ᱟᱫᱚ ᱚᱱᱟ ᱫᱚ ᱚᱱᱠᱟ ᱵᱟᱝ ᱥᱤᱵᱤᱞ ᱛᱮ ᱩᱱᱟᱹᱜ ᱡᱟᱥᱤᱛ ᱵᱟᱠᱚ ᱫᱷᱮᱭᱟᱱᱟᱜᱼᱟ ᱦᱟᱸᱜ᱾ ᱟᱫᱚ ᱟᱯᱮ ᱥᱮᱫ ᱚᱱᱠᱟ ᱜᱟᱰᱟ ᱠᱚ ᱢᱮᱱᱟᱜᱼᱟ ᱥᱮ ᱵᱟᱹᱱᱩᱜ ᱜᱮᱭᱟ?
ᱦᱳᱭ ᱜᱟᱰᱟ ᱫᱚ ᱢᱮᱱᱟᱜ-ᱟ, ᱛᱚᱵᱮ ᱚᱱᱠᱟ ᱩᱱᱟᱹᱜ ᱞᱟᱹᱴᱩ ᱜᱟᱰᱟ ᱫᱚ ᱵᱟᱹᱱᱩᱜ ᱟᱠᱟᱫᱟ᱾ ᱛᱚᱵᱮ ᱚᱱᱠᱟ ᱦᱩᱰᱤᱧ ᱧᱚᱜ ᱜᱟᱰᱟ ᱫᱚ ᱢᱮᱱᱟᱜ ᱟᱠᱟᱫ ᱛᱟᱞᱮ ᱜᱮᱭᱟ᱾ ᱚᱱᱟ ᱜᱟᱰᱟ ᱛᱮᱜᱮ ᱚᱱᱟ ᱜᱟᱰᱟ ᱨᱮᱱᱟᱜ ᱫᱟᱜ ᱛᱮᱜᱮ ᱡᱟᱦᱟᱸᱭ ᱠᱚᱫᱚ ᱥᱚᱵᱽᱡᱤ ᱠᱚᱠᱚ ᱪᱟᱥ ᱵᱟᱲᱟᱭ ᱜᱮᱭᱟ᱾
ᱮᱸ᱾
ᱟᱫᱚ ᱛᱚᱵᱮ ᱰᱷᱮᱨᱼᱼ ᱡᱩᱫᱤ ᱰᱷᱮᱨ ᱨᱟᱠᱟᱵ ᱞᱮᱠᱷᱟᱱ ᱫᱟᱜ ᱠᱚᱦᱚᱸ ᱟᱱᱟ ᱦᱚᱸ ᱟᱸᱡᱮᱫ ᱪᱟᱵᱟᱜ-ᱟ, ᱩᱱᱟᱹᱜ ᱡᱟᱹᱥᱛᱤ ᱫᱚ ᱵᱟᱝ ᱢᱟᱨᱟᱝ ᱛᱟᱞᱮᱭᱟ ᱜᱟᱰᱟ ᱫᱚ᱾
ᱟᱪᱪᱷᱟ᱾ ᱚᱝᱠᱟ ᱠᱟᱱ ᱜᱮᱭᱟ᱾ᱟᱫᱚ ᱟᱞᱮ ᱥᱮᱜ ᱡᱚᱠᱷᱚᱱ ᱜᱟᱰᱟ ᱥᱮ ᱮᱢ ᱫᱟᱬᱟᱭᱟ ᱛᱚ, ᱟᱭᱢᱟ ᱰᱷᱮᱨ ᱚᱱᱠᱟ ᱱᱟᱜ ᱡᱤᱱᱤᱥ ᱡᱚᱢᱟᱜ ᱮᱢ ᱧᱟᱢᱟ᱾ ᱞᱩᱣᱟ ᱵᱤᱞᱤ ᱦᱚᱸ ᱢᱮᱱᱟᱜ-ᱟ, ᱥᱮ ᱞᱚᱣᱟ ᱫᱟᱨᱮ ᱠᱚᱦᱚᱸ ᱢᱮᱱᱟᱜ-ᱟ᱾ ᱤᱱᱟᱹ ᱵᱟᱫᱽ ᱠᱟᱛᱮᱜ ᱩᱞ ᱦᱚᱸ ᱡᱚᱠᱷᱚᱱᱮᱢ ᱡᱚᱢᱟ ᱛᱚ ᱩᱞ ᱦᱚᱸ ᱟᱨ ᱠᱷᱤᱡᱩᱨ ᱠᱚᱢᱟ ᱚᱱᱟ ᱢᱟ ᱜᱚᱴᱟ ᱢᱮᱱᱟᱜ ᱟᱠᱟᱜ-ᱟ ᱟᱞᱮ ᱡᱮ ᱥᱮᱫ ᱢᱟ ᱟᱹᱰᱤ ᱡᱟᱹᱥᱛᱤ ᱜᱤ᱾
ᱟᱫᱚ ᱪᱚᱞᱚ ᱱᱤᱭᱟᱹ ᱫᱷᱟᱣ ᱦᱚᱸ ᱟᱹᱰᱤ ᱜᱟᱱ ᱜᱮ ᱥᱚᱢᱚᱭ ᱢᱟ ᱦᱩᱭᱮᱱ ᱛᱟᱞᱟᱝᱟ᱾ ᱟᱫᱚ ᱢᱟ ᱢᱤᱫ ᱵᱟᱨ ᱠᱟᱛᱷᱟ ᱢᱮᱱᱟᱜ ᱠᱷᱟᱡ ᱨᱚᱲ ᱛᱟᱞᱟᱝ ᱢᱮ ᱟᱨᱼᱼ ᱟᱨ ᱞᱟᱝ ᱢᱩᱪᱟᱹᱫ ᱵᱟᱲᱟ ᱠᱟᱜ-ᱟ, ᱱᱚᱝᱠᱟ ᱜᱮ᱾
ᱦᱚᱭ, ᱦᱚᱭ᱾ ᱟᱫᱚ ᱠᱟᱛᱷᱟ ᱫᱚ ᱱᱤᱛᱚᱜ ᱢᱟ ᱦᱟᱸᱜ ᱠᱚᱞ ᱠᱟᱴᱟᱜ ᱛᱟᱞᱟᱝᱟ, ᱠᱟᱛᱷᱟ ᱫᱚ ᱟᱫᱚ ᱪᱮᱜ ᱞᱟᱝ ᱨᱚᱲᱟ ᱴᱷᱤᱠ ᱜᱮᱭᱟ ᱛᱟᱦᱚᱞᱮ᱾
ᱱᱚᱝᱠᱟ ᱜᱮ ᱟᱨᱦᱚᱸ ᱛᱚᱵᱮ ᱮᱞᱟᱝ ᱧᱟᱯᱟᱢᱚᱜ-ᱟ, ᱱᱚᱣᱟ ᱱᱚᱣᱟ ᱥᱟᱛᱟᱢ ᱤᱫᱤ ᱠᱟᱛᱮᱜ᱾
ᱦᱚᱭ, ᱦᱚᱭ, ᱦᱳᱭ᱾
ᱦᱮᱸ ᱢᱟ ᱴᱷᱤᱠ ᱜᱮᱭᱟ, ᱡᱚᱦᱟᱨ ᱜᱮ᱾